ᱦᱮᱞᱳ᱾
ᱦᱮᱸᱻ ᱵᱟᱹᱵᱤᱱ ᱟᱸᱡᱚᱢᱮᱫ ᱛᱟᱹᱞᱤᱧᱟ ᱨᱚᱲ ᱠᱚ?
ᱦᱳᱭ ᱜᱚᱝᱠᱮ ᱟᱸᱡᱚᱢᱮᱫ ᱛᱟᱵᱮᱱᱟᱞᱤᱧ᱾
ᱦᱳᱭ ᱜᱚᱝᱠᱮ ᱟᱵᱮᱱᱟᱜ ᱦᱚᱸ ᱱᱟᱯᱟᱭ ᱜᱮᱞᱤᱧ ᱟᱸᱡᱚᱢ ᱧᱟᱢᱮᱫ ᱛᱟᱵᱮᱱᱟᱞᱤᱧ᱾ ᱟᱹᱣᱲᱮ ᱦᱚᱸᱜᱼᱚᱭ ᱛᱟᱯᱚᱨ ᱜᱚᱝᱠᱮ ᱞᱟᱹᱭᱮᱫ ᱵᱤᱱ ᱪᱮᱫ ᱠᱚᱵᱤᱱ ᱪᱤᱠᱟᱹᱭᱫᱟ?
ᱪᱮᱫ ᱦᱚᱸ ᱵᱟᱝ ᱱᱚᱜᱼᱚᱭ ᱦᱟᱸᱜ ᱡᱚᱢ ᱵᱟᱲᱟ ᱠᱟᱛᱮᱫ ᱟᱹᱞᱤᱧ ᱡᱟᱦᱟᱸ ᱦᱟᱞᱠᱟ ᱧᱳᱜ ᱞᱤᱧ ᱥᱟᱰᱟᱝ ᱠᱟᱱᱟ᱾
ᱦᱳᱭ ᱛᱚ ᱟᱫᱚ ᱜᱚᱝᱠᱮ ᱛᱟᱦᱚᱞᱮ ᱛᱟᱦᱞᱮ ᱜᱚᱝᱠᱮ ᱠᱟᱹᱢᱤ ᱠᱚᱫᱚ ᱦᱟᱸᱜ ᱟᱹᱣᱨᱤ ᱯᱮ ᱮᱛᱚᱦᱚᱵ ᱵᱟᱲᱟ ᱠᱟᱫᱟ ᱵᱟᱝ?
ᱵᱟᱝ ᱵᱟᱝ ᱵᱟᱝ ᱠᱟᱹᱢᱤ ᱠᱚᱫᱚ ᱟᱣᱨᱤ ᱮᱛᱚᱦᱚᱵ ᱵᱟᱲᱟᱭ ᱦᱩᱭᱩᱜᱼᱟ ᱠᱟᱹᱢᱤ ᱠᱚ ᱮᱛᱚᱦᱚᱵ ᱞᱮᱠᱷᱟᱱ ᱛᱚ ᱟᱨ ᱱᱚᱝᱠᱟᱱ ᱚᱠᱛᱚ ᱠᱚᱫᱚ ᱦᱟᱸᱜ ᱵᱟᱝ ᱧᱟᱢᱚᱜ ᱟᱥᱮ?
ᱦᱳᱭ ᱦᱳᱭ ᱦᱳᱭ᱾
ᱠᱟᱹᱢᱤ ᱠᱚᱫᱚ ᱦᱟᱸᱜ ᱟᱹᱣᱨᱤ ᱟᱯᱮᱜᱮ ᱛᱟᱦᱚᱞᱮ ᱪᱮᱫ ᱠᱚᱯᱮ ᱪᱤᱠᱟᱹ ᱵᱟᱲᱟᱭᱮᱫᱟ ᱠᱟᱹᱢᱤ ᱠᱚᱯᱮ ᱮᱛᱚᱦᱚᱵ ᱠᱮᱜᱼᱟ ᱥᱮ ᱟᱹᱣᱨᱤ?
ᱦᱮᱸ ᱜᱚᱝᱠᱮ ᱪᱮᱫ ᱵᱤᱱ ᱢᱮᱱᱠᱮᱫᱟ?
ᱞᱟᱹᱭᱫᱟᱞᱤᱧ ᱟᱯᱮ ᱠᱚᱜᱮ ᱪᱮᱫ ᱠᱚᱯᱮ ᱠᱟᱹᱢᱤ ᱵᱟᱲᱟᱭᱮᱜᱼᱟ? ᱱᱟᱯᱟᱭ ᱜᱮᱭᱟᱯ ᱥᱮ ᱪᱮᱫᱠᱟ ᱞᱮᱠᱟ?
ᱦᱚᱸ ᱜᱚᱝᱠᱮ ᱠᱟᱹᱢᱤ ᱠᱚᱫᱚ ᱦᱟᱸᱜ ᱮᱸᱜ ᱟᱹᱣᱨᱤ ᱞᱮ ᱮᱛᱚᱦᱚᱵ ᱵᱟᱲᱟ ᱠᱟᱜᱼᱟ᱾ ᱦᱳᱭᱥᱮ ᱮᱛᱚᱦᱚᱵ ᱟᱞᱮ ᱦᱟᱸᱜ ᱦᱳᱭ᱾ ᱟᱫᱚ ᱱᱟᱸᱜ
ᱛᱟᱦᱚᱞᱮ ᱱᱟᱯᱟᱭ ᱵᱟᱲᱟ ᱜᱮᱛᱚ ᱚᱲᱟᱜ ᱠᱚᱨᱮ?
ᱦᱳᱭ ᱜᱚᱝᱠᱮ ᱱᱟᱯᱟᱭ ᱜᱮ ᱟᱹᱞᱤᱧ ᱦᱚᱸ᱾ ᱦᱮᱸ ᱱᱟᱯᱟᱭ ᱜᱮᱭᱟᱞᱤᱧ ᱟᱨ ᱚᱲᱟᱜ ᱦᱚᱲ ᱠᱚ ᱥᱟᱱᱟᱢ ᱦᱚᱲ ᱠᱚᱜᱮ ᱠᱚ ᱱᱟᱯᱟᱭ ᱵᱟᱲᱟ ᱧᱚᱜ ᱜᱮᱭᱟ᱾ ᱦᱳᱭ ᱥᱮ ᱚᱭ᱾ ᱦᱮᱸ᱾ ᱟᱵᱚᱨ ᱜᱚᱝᱠᱮ ᱛᱟᱦᱚᱞᱮ ᱜᱚᱝᱠᱮ ᱟᱯᱮᱥᱮᱱ ᱫᱚ ᱨᱚᱦᱚᱭ ᱠᱚᱫᱚ ᱠᱚ ᱮᱛᱚᱦᱚᱵ ᱵᱟᱲᱟ ᱠᱟᱫᱟ ᱥᱮ ᱟᱹᱣᱨᱤ ᱥᱮ?
ᱦᱳᱭ ᱚᱠᱚᱭ ᱚᱠᱟ ᱞᱮᱠᱟᱞᱤᱧ ᱞᱟᱹᱭᱟᱵᱮᱱᱟ ᱜᱚᱝᱠᱮ ᱠᱤᱪᱷᱩᱜᱟᱱ ᱦᱚᱲ ᱛᱚ ᱢᱟᱱᱮ ᱪᱮᱫ ᱞᱮᱠᱟ ᱞᱤᱧ ᱞᱟᱹᱭᱟ ᱱᱚᱣᱟᱥᱮᱫᱚᱜ ᱛᱮᱜᱮ ᱠᱷᱮᱛ ᱠᱚ ᱫᱟᱜᱚᱜ ᱛᱟᱠᱚᱣᱟ ᱛᱟᱦᱚᱞᱮ ᱩᱱᱠᱩ ᱠᱚᱫᱚ ᱦᱟᱸᱜ ᱠᱚ ᱮᱦᱚᱵ ᱵᱟᱲᱟ ᱟᱠᱟᱫ ᱜᱮᱭᱟ, ᱟᱫᱚ ᱱᱚᱜᱼᱚᱭ ᱟᱞᱮ ᱠᱚ ᱦᱟᱸᱜ ᱟᱹᱣᱨᱤ ᱞᱮ ᱮᱦᱚᱵᱟ ᱛᱟᱭᱚᱢ ᱫᱟᱨᱟᱢ ᱮᱦᱚᱵ ᱦᱩᱭᱩᱜᱼᱟ ᱟᱞᱮ ᱠᱚᱦᱚᱸ ᱱᱚᱜᱼᱭ ᱫᱟᱜᱚᱜ ᱠᱟᱱᱟ ᱦᱟᱸᱜ ᱠᱷᱮᱛ ᱠᱚ᱾ ᱦᱳᱭ ᱟᱯᱮ ᱥᱮᱫ ᱜᱮ ᱛᱤᱱᱟᱹᱜ ᱜᱟᱱ ᱨᱚᱦᱚᱭ ᱠᱟᱹᱢᱤ ᱠᱚ ᱞᱟᱦᱟᱣ ᱠᱟᱱᱟ?
ᱟᱨ ᱨᱚᱦᱚᱭ ᱠᱟᱹᱢᱤ ᱫᱚ ᱜᱚᱝᱠᱮ ᱱᱚᱜᱼᱚ ᱱᱚᱝᱠᱟ ᱡᱟᱦᱟᱸᱭ ᱠᱚᱣᱟᱜ ᱵᱟᱹᱭᱦᱟᱹᱲ ᱠᱚ ᱢᱮᱱᱟᱜ ᱠᱟᱫ ᱛᱟᱠᱚᱣᱟ ᱵᱟᱹᱭᱦᱟᱹᱲ ᱠᱚᱨᱮ ᱠᱷᱮᱛ ᱠᱚ, ᱛᱟᱦᱚᱞᱮ ᱩᱱᱠᱩ ᱫᱚᱠᱚ ᱠᱟᱹᱴᱤᱡ ᱠᱚ ᱢᱟᱨᱟᱝ ᱧᱚᱜ ᱠᱟᱱᱟ, ᱢᱟᱲᱟᱝ ᱦᱳᱭᱥᱮ ᱟᱞᱮ ᱫᱚ ᱠᱟᱹᱴᱤᱡ ᱞᱮ ᱛᱟᱭᱚᱢ ᱧᱚᱜ ᱠᱟᱱᱟ ᱟᱫᱚ ᱵᱟᱹᱫ ᱠᱚᱨᱮ ᱠᱷᱮᱛ ᱠᱚ ᱢᱮᱱᱟᱜ ᱠᱟᱜ ᱛᱟᱞᱮᱭᱟ ᱛᱚ, ᱟᱫᱚ ᱚᱱᱠᱟ ᱢᱮᱱ ᱞᱮᱱ ᱠᱷᱟᱱ ᱵᱟᱝ ᱮᱸ ᱪᱟᱲ ᱠᱚᱨᱮ ᱵᱟᱝ ᱫᱟᱜᱚᱜ ᱜᱮᱭᱟ ᱛᱚ᱾
ᱵᱟᱝ ᱵᱟᱝ᱾
ᱦᱳᱭ ᱚᱱᱟ ᱠᱷᱟᱹᱛᱤᱨ ᱛᱮ ᱦᱟᱸᱜ ᱦᱟᱯᱳᱭ ᱦᱟᱸᱜ ᱦᱮᱸ ᱠᱟᱹᱴᱤᱡ ᱦᱟᱸᱜ ᱞᱮ ᱛᱟᱭᱚᱢ ᱧᱚᱜ ᱠᱟᱱᱟ᱾ ᱦᱳᱭ ᱦᱳᱭ
ᱱᱮᱛᱟᱨ ᱡᱮᱢᱚᱱ ᱱᱚᱜᱼᱚᱭ ᱦᱟᱸᱜ ᱵᱷᱟᱹᱣ ᱟᱥᱟᱲ ᱵᱚᱸᱜᱟ ᱢᱩᱪᱟᱹᱫ ᱵᱚᱱ ᱨᱚᱦᱚᱭᱮᱫᱼᱟ᱾ ᱵᱟᱠᱷᱟᱱ ᱫᱚ ᱦᱟᱸᱜ ᱢᱟᱲᱟᱝ ᱛᱮᱫᱚ ᱞᱤᱧ ᱟᱸᱡᱚᱢ ᱵᱟᱲᱟ ᱟᱠᱟᱫ ᱠᱚᱣᱟ ᱟᱥᱟᱲ ᱮᱦᱚᱵ ᱠᱷᱚᱱ ᱜᱮᱠᱚ ᱨᱚᱦᱚᱭᱟ ᱵᱟᱝᱢᱟ ᱱᱚᱜᱼᱚᱭ ᱡᱟᱦᱟᱸ ᱦᱟᱸᱜ᱾ ᱟᱢᱵᱟᱵᱚᱛᱤ ᱟᱢᱵᱟᱵᱚᱛᱤ ᱠᱚ ᱡᱚᱢᱟ ᱟᱨ ᱨᱚᱦᱚᱭ ᱠᱟᱹᱢᱤ ᱨᱮᱠᱚ ᱟᱬᱜᱚᱱ ᱛᱟᱦᱮᱸᱫ᱾
ᱦᱳᱭ ᱦᱳᱭ
ᱱᱮᱛᱟᱨ ᱢᱟ ᱱᱚᱜᱼᱚᱭ ᱱᱚᱝᱠᱟ ᱫᱟᱜ ᱡᱟᱹᱲᱤ ᱠᱚᱨᱮᱱᱟᱜ ᱦᱚᱸ ᱮᱴᱠᱮᱴᱚᱬᱮ ᱥᱮ ᱟᱭᱢᱟ ᱜᱟᱱ ᱜᱮ᱾
ᱦᱳᱭ ᱜᱚᱝᱠᱮ
ᱛᱟᱞᱮ ᱥᱚᱢᱚᱭ ᱨᱮᱦᱟᱸᱜ ᱫᱚ ᱵᱟᱵᱚᱱ ᱪᱟᱥ ᱫᱟᱲᱮᱭᱟᱜ ᱠᱟᱱᱟ᱾
ᱦᱚᱸ
ᱦᱮᱸ ᱛᱚ
ᱦᱮᱸ
ᱞᱟᱹᱭᱵᱤᱱ ᱢᱟ ᱛᱟᱦᱞᱮ ᱜᱚᱞᱯᱷᱚ ᱠᱚ᱾
ᱮᱸ ᱜᱚᱞᱯᱷᱚ ᱠᱚᱫᱚ ᱪᱮᱫ ᱞᱤᱧ ᱢᱮᱱᱟ᱾
ᱦᱮᱸ
ᱜᱚᱝᱠᱮ ᱪᱮᱫ ᱞᱤᱧ ᱢᱮᱱᱟ, ᱟᱹᱞᱤᱧ ᱥᱮᱫ ᱢᱟ ᱦᱟᱸᱜ᱾ ᱫᱚᱢᱮ ᱦᱟᱸᱜ ᱥᱤᱛᱩᱝ ᱧᱚᱜ ᱠᱟᱜᱼ ᱟᱭ ᱱᱚᱛᱮ ᱫᱚ᱾
ᱦᱳᱭ ᱜᱚᱝᱠᱮ ᱱᱚᱛᱮ ᱦᱚᱸ ᱛᱮᱦᱮᱧ ᱫᱚ ᱦᱟᱸᱜ ᱮ ᱥᱤᱛᱩᱝ ᱠᱟᱫᱟ, ᱱᱚᱛ ᱦᱮᱸ ᱜᱚᱢᱠᱮ ᱛᱮᱦᱮᱧ ᱱᱚᱜᱼᱭ ᱥᱤᱛᱩᱝ ᱟᱠᱟᱫ ᱜᱮᱭᱟ᱾ ᱢᱮᱱ
ᱚ ᱚ ᱟᱞᱤᱧ ᱥᱮᱫ ᱜᱚᱝᱠᱮ ᱫᱚᱦ ᱮᱢᱚᱱ ᱥᱤᱛᱩᱝ ᱵᱟᱝ ᱢᱟᱱᱮ ᱛᱟᱦᱮᱱ ᱵᱟᱝ ᱜᱟᱱᱚᱜ ᱠᱟᱱᱟ ᱦᱳᱭᱥᱮ ᱵᱟᱨᱦᱨᱮ ᱠᱚᱨᱮ᱾ ᱦᱮᱸ
ᱟᱪᱪᱷᱟ ᱟᱫᱚ ᱵᱟᱦᱨᱮ ᱠᱚᱨᱮ ᱡᱚᱠᱷᱚᱱ ᱵᱮᱱ ᱩᱰᱩᱠᱚᱜᱼᱟ ᱵᱟᱵᱮᱱ ᱯᱷᱩᱴᱟᱹᱣ ᱛᱟᱵᱮᱱᱟ ᱤᱭᱟᱹ ᱠᱚ ᱪᱟᱛᱚᱢ ᱠᱚᱫᱚ᱾
ᱟᱫᱚ ᱜᱚᱝᱠᱮ ᱟᱫᱚ ᱢᱟ ᱟᱫᱚ ᱦᱮᱸ ᱢᱟ ᱱᱚᱣᱟ ᱟᱥᱟᱲ ᱵᱚᱸᱜᱟ ᱫᱤᱱ ᱨᱮᱦᱚᱸ ᱪᱟᱛᱚᱢ ᱠᱚᱫᱚ ᱛᱟᱦᱮᱸ ᱫᱚᱨᱠᱟᱨ ᱠᱟᱱ ᱛᱟᱵᱚᱱᱟ᱾
ᱦᱳᱭ ᱯᱟᱠᱷᱟᱱ ᱫᱟᱜ ᱡᱟᱹᱲᱤᱭᱟᱭ ᱥᱮ ᱥᱟᱨᱟ ᱫᱤᱱ᱾
ᱦᱳᱭ ᱦᱳᱭ ᱟᱫᱚ ᱦᱟᱸᱜ ᱜᱚᱝᱠᱮ ᱪᱟᱛᱚᱢ ᱠᱚᱫᱚ ᱵᱟᱹᱞᱤᱧ ᱥᱚᱸᱜᱮ ᱵᱟᱲᱟ ᱠᱟᱫᱟ ᱟᱫᱚ ᱦᱟᱸᱜ ᱱᱚᱜᱼᱚ ᱱᱚᱝᱠᱟ ᱚᱱᱟ ᱫᱟᱨᱮ ᱩᱢᱩᱞ ᱠᱚᱨᱮ ᱜᱮᱞᱤᱧ ᱤᱭᱟᱹ ᱧᱚᱜ ᱠᱟᱱᱟ, ᱠᱟᱹᱴᱤᱡ ᱞᱤᱧ ᱡᱤᱨᱟᱹᱣ ᱵᱟᱲᱟ ᱧᱚᱜ ᱠᱟᱱᱟ᱾
ᱟᱪᱪᱷᱟ ᱟᱪᱪᱷᱟ ᱦᱚ ᱛᱚ ᱛᱟᱦᱚᱞᱮ ᱪᱮᱫ ᱞᱤᱧ ᱞᱟᱹᱭᱟ, ᱥᱤᱠᱷᱱᱟᱹᱛ ᱠᱚ ᱦᱟᱸᱜ ᱫᱚ ᱛᱤᱱᱟᱹᱜ ᱜᱟᱱ ᱵᱮᱱ ᱟᱨᱡᱟᱣ ᱵᱟᱲᱟ ᱟᱠᱟᱜᱼᱟ ᱜᱚᱝᱠᱮ᱾
ᱚ ᱥᱤᱠᱷᱱᱟᱹᱛ ᱠᱚᱛᱚ ᱜᱚᱝᱠᱮ ᱟᱹᱞᱤᱧ ᱫᱚ ᱞᱤᱧ ᱰᱩᱜᱤ ᱪᱟᱯᱟᱣ ᱠᱟᱫᱟ ᱚᱱᱟ ᱠᱚ
ᱟᱪᱪᱷᱟ ᱟᱪᱪᱷᱟ ᱚᱱᱟ ᱠᱚᱫᱚ ᱵᱮᱱ ᱵᱟᱹᱜᱤᱭ ᱠᱟᱜᱼᱟ ᱦᱟᱸᱜ᱾ ᱛᱟᱦᱚᱞᱮ ᱵᱟᱹᱜᱤ ᱜᱮᱵᱮᱱ ᱵᱟᱹᱜᱤᱭᱟ ᱠᱟᱜᱼᱟ ᱥᱮ ᱡᱟᱦᱟᱱᱟᱜ ᱟᱱᱟᱴ ᱮᱴᱠᱮᱴᱚᱬᱮ ᱥᱤᱨᱡᱟᱹᱣ ᱞᱮᱱ ᱠᱷᱟᱹᱛᱤᱨ ᱵᱮᱱ ᱵᱟᱹᱜᱤ ᱞᱮᱼᱟ?
ᱦᱳᱭ ᱜᱚᱝᱠᱮ ᱚᱱᱟ ᱟᱱᱟᱴ ᱠᱚ ᱠᱟᱹᱴᱤᱡ ᱦᱮᱡ ᱮᱱᱟ ᱛᱚ ᱦᱩᱭᱩᱜ ᱦᱩᱭ ᱵᱟᱲᱟᱭᱱᱟ ᱛᱚ ᱚᱱᱟ ᱠᱷᱟᱹᱛᱤᱨ ᱜᱮᱞᱤᱧ ᱠᱟᱹᱴᱤᱡ ᱞᱤᱧ ᱰᱩᱜᱤ ᱪᱟᱵᱟ ᱧᱚᱜ ᱠᱟᱫᱟ᱾ ᱠᱟᱹᱣᱰᱤ ᱠᱚ ᱦᱳᱭᱥᱮ ᱠᱟᱹᱣᱰᱤ ᱠᱚᱨᱮᱱᱟᱜ ᱟᱱᱟᱴ ᱠᱚ ᱛᱟᱦᱮᱱ ᱜᱮᱛᱟ ᱵᱚᱱᱟ ᱛᱚ᱾
ᱦᱳᱭ ᱦᱳᱭ ᱟᱵᱚ ᱢᱟ ᱨᱮᱸᱜᱮᱡ ᱦᱚᱲ᱾ ᱢᱤᱫ ᱵᱮᱲᱟ ᱵᱟᱢ ᱠᱟᱹᱢᱤ ᱞᱮᱠᱷᱟᱱ ᱞᱟᱡ ᱫᱟᱠᱟ ᱪᱤᱠ ᱚᱠᱟᱨᱮᱢ ᱧᱟᱢᱟ᱾
ᱦᱳᱭ ᱦᱳᱭ ᱟᱫᱚ ᱦᱳᱭ ᱚᱱᱠᱟ ᱠᱟᱛᱮᱫ ᱜᱮ ᱟᱫᱚ ᱚᱱᱟ ᱠᱟᱹᱣᱰᱤ ᱠᱚ ᱞᱟᱹᱜᱤᱫ ᱜᱮᱞᱤᱧ ᱵᱟᱹᱜᱤᱭ ᱠᱟᱫᱟ ᱟᱫᱚ ᱱᱤᱛᱚᱜ ᱦᱟᱸᱜ ᱟᱸ ᱠᱟᱹᱣᱰᱤ ᱠᱚ ᱟᱨᱡᱟᱣ ᱞᱟᱹᱜᱤᱫ ᱦᱟᱸᱜ ᱵᱟᱭᱨᱮ ᱫᱤᱥᱚᱢ ᱠᱚᱨᱮᱧ ᱪᱟᱞᱟᱜ ᱜᱮᱭᱟ᱾
ᱟᱪᱪᱷᱟ ᱟᱪᱪᱷᱟ, ᱦᱳᱭ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱚᱱᱟ ᱢᱟ ᱞᱟᱹᱠᱛᱤ ᱠᱟᱱ ᱜᱮ᱾
ᱦᱳᱭ ᱦᱳᱭ᱾ ᱜᱚᱝᱠᱮ ᱛᱟᱦᱚᱞᱮ ᱟᱵᱤᱱ ᱜᱮ ᱛᱤᱱᱟᱹᱜ ᱜᱟᱱ ᱜᱮᱵᱤᱱ ᱚᱞᱚᱜ ᱠᱟᱱᱟ?
ᱟᱹᱞᱤᱧ ᱫᱚ ᱦᱟᱸᱜ ᱱᱚᱜᱼᱚᱭ ᱚᱞᱚᱜ ᱠᱟᱱ ᱜᱮᱭᱟᱞᱤᱧ ᱱᱤᱛᱚᱜ ᱫᱚ᱾
ᱦᱳᱭ᱾
ᱱᱚᱜᱼᱚᱭ ᱮᱢ ᱮ ᱠᱚ ᱦᱟᱸᱜ ᱞᱤᱧ ᱠᱚᱢᱯᱤᱞᱤᱴ ᱵᱟᱲᱟ ᱠᱟᱫᱼᱟ᱾
ᱚ ᱦᱳᱭ᱾
ᱟᱨ ᱱᱚᱜᱼᱚᱭ ᱵᱤ ᱮᱰ ᱠᱚ ᱦᱟᱸᱜ ᱞᱤᱧ ᱠᱚᱨᱟᱣᱮᱫᱼᱟ᱾
ᱚ ᱛᱟᱦᱚᱞᱮ ᱜᱚᱝᱠᱮ ᱢᱟᱪᱮᱫᱤᱭᱟᱹ ᱥᱮ ᱢᱟᱪᱮᱫ ᱵᱮᱱ ᱵᱮ ᱞᱟᱹᱜᱤᱫᱼᱟ ᱟᱵᱮᱱ ᱫᱚ?
ᱟᱫᱚ ᱦᱟᱸᱜ ᱦᱟᱯᱮ ᱚᱱᱟ ᱫᱚ ᱟᱭᱢᱟ ᱜᱟᱱ ᱜᱮ ᱨᱟᱥᱛᱟ ᱠᱚᱫᱚ ᱦᱮᱱᱟᱜ ᱥᱮ ᱟᱫᱚ ᱚᱠᱟᱴᱟᱜ ᱨᱟᱥᱛᱟ ᱛᱮ ᱦᱟᱸᱜ ᱞᱤᱧ ᱛᱟᱲᱟᱢᱮᱫ, ᱚᱠᱟᱴᱟᱜ ᱞᱤᱧ ᱠᱩᱥᱤᱭᱟᱜ ᱠᱟᱱ ᱟᱫᱚ ᱚᱱᱟ ᱚᱱᱟᱦᱚ ᱢᱮᱱᱫᱚ ᱟᱨ ᱵᱟᱝ ᱜᱟᱱᱚᱜ ᱠᱟᱱᱟ ᱥᱮ ᱯᱟᱪᱮᱫ ᱜᱮ ᱦᱟᱸᱜ ᱵᱟ ᱵᱟᱝᱞᱤᱧ ᱡᱟᱦᱟᱸ ᱪᱤᱠᱟᱹ ᱫᱟᱲᱮᱭᱟᱜ᱾ ᱪᱤᱠᱟᱹ ᱨᱮᱱᱟᱜ ᱢᱟ ᱪᱮᱥᱴᱟᱭ ᱦᱩᱭᱩᱜ ᱠᱟᱱ ᱜᱮᱭᱟ ᱡᱟᱦᱟᱸᱱᱟᱜ ᱨᱮᱱᱟᱜ ᱢᱟ ᱟᱫᱚ ᱪᱟᱸᱫᱚ ᱵᱚᱸᱜᱟ ᱜᱚᱲ ᱫᱚᱨ ᱥᱚᱯᱚ ᱦᱚᱸᱛᱚ ᱫᱚᱨᱠᱟᱨ ᱥᱮ᱾
ᱦᱳᱭ ᱦᱳᱭ᱾ ᱟᱫᱚ ᱜᱚᱝᱠᱮ ᱢᱟ ᱡᱚᱠᱷᱚᱱ ᱵᱤᱱ ᱠᱚᱨᱟᱣ ᱮᱫᱟ ᱚᱱᱟ ᱡᱚᱠᱷᱚᱱ ᱛᱟᱦᱚᱞᱮ ᱧᱟᱢᱚᱜ ᱜᱮᱭᱟ ᱦᱟᱸᱜ ᱱᱤᱥᱪᱳᱚᱭ ᱵᱤᱱ ᱧᱟᱢ ᱜᱮᱭᱟ᱾
ᱦᱳᱭ ᱦᱳᱭ ᱚᱱᱟ ᱢᱟ ᱫᱚ ᱢᱚᱱᱮ ᱫᱚ ᱢᱚᱱᱮ ᱵᱟᱲᱟ ᱟᱠᱟᱫ ᱜᱮᱭᱟᱞᱤᱧ ᱟᱫᱚ ᱢᱮᱱ ᱠᱷᱟᱱ ᱛᱟᱭᱚᱢ ᱫᱟᱨᱟᱢ ᱨᱮᱱᱟᱜ ᱠᱟᱛᱷᱟ ᱛᱚ ᱟᱨᱦᱚᱸ ᱵᱮᱱ ᱞᱟᱹᱭ ᱠᱮᱭᱟ ᱥᱮ᱾
ᱦᱳᱭ ᱜᱚᱢᱠᱮ᱾
ᱩᱸ᱾ ᱛᱟᱦᱚᱞᱮ ᱞᱟᱹᱭ ᱟᱞᱤᱧ ᱡᱚᱢ ᱠᱚᱫᱚ ᱵᱤᱱ ᱡᱚᱢ ᱵᱟᱲᱟ ᱠᱮᱜᱼᱟ ᱥᱮ
ᱦᱳᱭ ᱜᱚᱢᱠᱮ ᱡᱚᱢ ᱫᱚᱞᱤᱧ ᱡᱚᱢ ᱵᱟᱲᱟ ᱧᱚᱜ ᱠᱟᱫᱟ, ᱛᱮᱦᱮᱧ ᱫᱚᱠᱚ ᱩᱛᱩ ᱞᱮᱫ ᱛᱟᱞᱮᱭᱟ ᱚᱱᱮ ᱩᱫᱽ ᱠᱚᱠᱚ ᱩᱛᱩ ᱞᱮᱫ ᱛᱟᱞᱮᱭᱟ ᱦᱳᱭ ᱥᱮ, ᱟᱫᱚ ᱦᱚ ᱥᱤᱵᱤᱞ ᱩᱛᱩ ᱜᱮ ᱜᱚᱢᱠᱮ ᱟᱫᱚ ᱦᱟᱸᱜ ᱩᱱᱠᱟ ᱜᱚᱜᱚ ᱛᱟᱠᱚ ᱜᱮ ᱦᱟᱸᱜ ᱠᱚ ᱪᱟᱞᱟᱣ ᱞᱮᱱ ᱛᱟᱦᱮᱸᱱᱟ ᱚᱱᱠᱟ ᱵᱤᱨ ᱠᱚ, ᱛᱚᱠᱷᱚᱱ ᱜᱮ ᱦᱟᱸᱜ ᱩᱱᱠᱩ ᱠᱚ ᱦᱟᱞᱟᱝ ᱟᱹᱜᱩ ᱠᱟᱜ ᱠᱚᱣᱟ ᱦᱚᱭ ᱪᱮ ᱦᱮᱸ᱾ ᱛᱟᱦᱚᱞᱮ ᱜᱚᱝᱠᱮ ᱟᱯᱮ ᱚᱱᱛᱮᱱ
ᱟᱞᱮ ᱦᱚᱸ ᱵᱤᱨ ᱫᱤᱥᱚᱢ ᱠᱟᱱ ᱜᱮᱭᱟ ᱞᱮ ᱜᱚᱢᱠᱮ, ᱚᱲᱟᱜ ᱥᱮᱡ ᱫᱚ ᱯᱩᱨᱟᱹ ᱠᱚ ᱡᱚᱢᱮᱫ ᱠᱚᱣᱟ ᱦᱟᱸᱜ ᱩᱫᱽ, ᱯᱩᱴᱠᱟᱹ ᱱᱤᱛᱚᱜ ᱫᱚ ᱦᱚᱞᱟᱜ ᱜᱮ ᱯᱩᱴᱠᱟᱹ ᱠᱚᱠᱚ ᱥᱚᱲᱮ ᱞᱮᱫ ᱠᱚᱣᱟ ᱞᱟᱹᱭ ᱟᱹᱞᱤᱧ ᱠᱟᱱᱟ ᱠᱚ, ᱟᱫᱚ ᱟᱹᱞᱤᱧ ᱫᱚ ᱦᱸᱟᱜ ᱛᱚ ᱱᱚᱜ ᱱᱚᱝᱠᱟ ᱚᱞᱚᱜ ᱡᱤᱭᱚᱱ
ᱦᱳᱭ ᱦᱳᱭ᱾
ᱵᱟᱨᱦᱮ ᱫᱤᱥᱚᱢ ᱨᱮ ᱛᱟᱸᱦᱮᱱ ᱠᱟᱱᱟ ᱞᱤᱧ ᱵᱟᱡᱟᱨ ᱥᱟᱦᱟᱨ ᱠᱚᱨᱮᱫ, ᱛᱟᱦᱚᱞᱮ ᱱᱚᱛᱮ ᱫᱚᱦᱟᱸᱜ ᱵᱟᱠᱚ ᱧᱟᱢᱚᱜ ᱠᱟᱱᱟ, ᱟᱫᱚ ᱱᱚᱛᱮ ᱫᱚ ᱦᱟᱸᱜ ᱛᱮᱦᱤᱧ ᱫᱚ ᱚᱱᱠᱟ ᱫᱚ ᱟᱞᱮ ᱫᱚ ᱦᱟᱸᱜ ᱡᱟᱦᱟᱸ ᱫᱚ ᱟᱹᱞᱩ ᱥᱤᱯᱤ ᱛᱟᱦᱮᱸ ᱠᱟᱱᱟ
ᱦᱳᱭ ᱦᱳᱭ᱾
ᱟᱨ ᱯᱩᱨᱟᱹᱭ ᱟᱲᱟᱜ ᱟᱨ ᱠᱚᱸᱰᱷᱟ ᱟᱨ ᱫᱟᱹᱞ ᱨᱟᱥᱮ᱾
ᱚᱱᱟ ᱦᱚᱸ ᱱᱟᱯᱟᱭ ᱩᱛᱩ ᱠᱟᱱ ᱜᱮ ᱛᱟᱵᱚᱱᱟ ᱚᱱᱟ ᱠᱚᱦᱚᱸ ᱡᱚᱢ ᱠᱟᱜ ᱦᱚᱸ ᱵᱷᱟᱞᱤ ᱠᱟᱱᱟ᱾
ᱦᱳᱭ ᱦᱳᱭ ᱱᱟᱯᱟᱭ ᱢᱟ ᱱᱟᱜ ᱥᱟᱱᱟᱢᱟᱜ ᱜᱮ ᱱᱟᱯᱟᱭ᱾ ᱛᱟᱯᱚᱨ ᱢᱟ ᱨᱮᱸᱜᱮᱡ ᱦᱚᱲ ᱠᱟᱹᱢᱤ ᱠᱟᱛᱮᱫ ᱵᱚᱱ ᱡᱚᱢᱟ, ᱪᱮᱫ ᱟᱫᱚ ᱩᱱᱟᱹᱜ ᱫᱚᱵᱮᱱ ᱵᱟᱪᱷᱟᱣᱟ᱾
ᱦᱳᱭ ᱦᱳᱭ᱾
ᱟᱱᱴᱟᱜ ᱠᱩᱲᱟᱹᱜ ᱡᱟᱦᱟᱸ ᱱᱟᱜ ᱜᱮ ᱧᱟᱢᱚᱜ ᱚᱱᱟᱜᱮ ᱡᱚᱢ ᱠᱟᱜ ᱦᱩᱭᱩᱜᱼᱟ᱾
ᱦᱚᱸᱻ ᱟᱫᱚ ᱚᱱᱠᱟ ᱜᱮ ᱥᱤᱡᱤᱱ ᱨᱮᱦᱚᱸ ᱱᱚᱣᱟ ᱜᱮ ᱧᱟᱢᱚᱜ ᱠᱟᱱᱟ ᱛᱚ, ᱟᱫᱚ ᱚᱱᱟ ᱜᱮᱞᱤᱧ ᱠᱟᱹᱴᱤᱡ ᱞᱤᱧ ᱡᱚᱢ ᱧᱚᱜ ᱟᱠᱟᱱᱟ᱾
ᱦᱳᱭ, ᱚᱱᱟ ᱫᱚ ᱞᱟᱹᱠᱛᱤ ᱠᱟᱱ ᱜᱮᱭᱟ᱾ ᱛᱤᱡᱤ ᱨᱮᱱᱟᱜ ᱡᱤᱱᱤᱥ ᱢᱟ ᱡᱚᱢ ᱵᱩᱡᱷᱟᱹᱣ ᱜᱮ ᱥᱮ ᱟᱸᱥᱟ ᱦᱚᱸ ᱛᱟᱦᱮᱸᱱ ᱜᱮ ᱢᱚᱱᱮ ᱨᱮ᱾ ᱚᱱᱟ ᱫᱚ ᱡᱚᱢ ᱫᱚ ᱫᱚᱨᱠᱟᱨ ᱜᱮ, ᱱᱚᱣᱟ ᱠᱚᱫᱚ ᱥᱟᱨᱟ ᱥᱚᱢᱚᱭ ᱫᱚ ᱵᱟᱵᱮᱱ ᱧᱟᱢᱟ᱾ ᱥᱮ ᱱᱚᱣᱟ ᱥᱮᱨᱢᱟ ᱨᱮ ᱢᱤᱫ ᱫᱷᱟᱣ ᱜᱮ, ᱱᱤᱭᱟᱹ ᱥᱚᱢᱚᱭ ᱜᱮ, ᱱᱚᱣᱟ ᱠᱚᱫᱚ ᱵᱚᱱ ᱧᱟᱢᱟ᱾
ᱦᱳᱭ ᱦᱳᱭ, ᱛᱟᱦᱚᱞᱮ ᱜᱚᱢᱠᱮ ᱠᱮ ᱟᱯᱮ ᱚᱱᱛᱮ ᱫᱚ ᱢᱮᱱ ᱞᱮᱱᱠᱷᱟᱱ ᱫᱚ ᱴᱟᱺᱰᱤ ᱠᱚᱴᱷᱟ ᱯᱮ ᱯᱟᱲᱟᱜ ᱠᱟᱱᱟ ᱥᱮ ᱵᱤᱨ ᱠᱚᱴᱷᱟ?
ᱵᱟᱝ ᱜᱚᱝᱠᱮ ᱟᱞᱮ ᱫᱚ ᱱᱚᱛᱮ ᱫᱚ ᱦᱟᱸᱜ ᱵᱤᱨ ᱜᱮᱞᱮ ᱯᱟᱲᱟᱜ ᱠᱟᱱᱟ, ᱴᱟᱺᱰᱤ ᱫᱚ ᱦᱟᱸᱜ ᱵᱟᱝ ᱜᱮ ᱴᱟᱺᱰᱤ ᱫᱚ ᱚᱱᱠᱟ ᱮᱠᱴᱟ ᱫᱚ ᱵᱟᱹᱱᱩᱜᱼᱟ᱾ ᱱᱚᱜ ᱵᱤᱨ ᱜᱮ ᱡᱟᱹᱥᱛᱤ ᱮᱱᱟ᱾ ᱟᱯᱮ ᱜᱮ ᱚᱠᱟ ᱞᱮᱠᱟ?
ᱟᱞᱮ ᱜᱚᱝᱠᱮ ᱱᱚᱜᱼᱚᱭ ᱱᱚᱝᱠᱟ ᱴᱟᱺᱰᱤ ᱫᱤᱥᱚᱢ, ᱩᱢᱩᱞ ᱠᱚ ᱨᱮᱱᱟᱜ ᱦᱚᱸ ᱡᱟᱭᱜᱟ ᱠᱚ ᱵᱟᱹᱱᱩᱜ ᱠᱟᱜ ᱛᱟᱞᱮᱭᱟ᱾ ᱟᱫᱚ ᱚᱱᱮ ᱚᱱᱠᱟ ᱢᱤᱫᱴᱟᱱ ᱵᱟᱨᱭᱟ ᱫᱟᱨᱮ ᱠᱚ ᱢᱮᱱᱟᱜ ᱟᱠᱟᱫᱟ᱾ ᱚᱱᱟ ᱠᱚᱨᱮ ᱜᱮᱞᱮ ᱡᱤᱨᱟᱹᱣ ᱵᱟᱲᱟ ᱧᱚᱜ ᱠᱚᱜᱼᱟ᱾
ᱦᱳᱭ ᱦᱳᱭ, ᱫᱟᱨᱮ ᱢᱟ ᱞᱟᱹᱠᱛᱤ ᱠᱟᱱ ᱜᱮ ᱜᱚᱝᱠᱮ᱾ ᱫᱟᱨᱮ ᱵᱮᱜᱚᱨ ᱟᱵᱚᱣᱟᱜ ᱡᱤᱭᱚᱱ ᱫᱚ ᱢᱤᱪᱷᱟᱹ ᱜᱮᱭᱟ ᱥᱮ᱾
ᱦᱳᱭ, ᱦᱳᱭ᱾
ᱫᱟᱨᱮ ᱫᱚ ᱛᱟᱦᱚᱞᱮ ᱚᱱᱠᱟ ᱨᱚᱦᱚᱭ ᱵᱟᱲᱟ ᱠᱟᱜ ᱯᱮ, ᱫᱟᱨᱮ ᱠᱚᱫᱚ ᱟᱵᱚ ᱥᱟᱱᱟᱢ ᱦᱚᱲᱟᱜ ᱜᱮ ᱱᱟᱯᱟᱭ ᱱᱟᱯᱟᱭ ᱚᱜᱼᱟ ᱥᱮ ᱫᱟᱨᱮ ᱨᱚᱦᱚᱭ ᱞᱮᱠᱷᱟᱱ
ᱦᱳᱭ, ᱦᱳᱭ᱾
ᱦᱩᱸ᱾
ᱛᱟᱦᱚᱞᱮ ᱜᱚᱝᱠᱮ ᱟᱯᱮ ᱚᱱᱛᱮ ᱫᱚ ᱛᱟᱦᱚᱞᱮ ᱡᱚᱱᱰᱨᱟ ᱠᱚᱫᱚ ᱠᱚ ᱮᱨ ᱵᱟᱲᱟ ᱧᱚᱜ ᱠᱟᱜᱼᱟ ᱥᱮ ᱵᱟᱝ?
ᱮᱨ ᱜᱚᱝᱠᱮ ᱮᱨ ᱠᱟᱜᱼᱟ ᱠᱚ ᱡᱚᱸᱰᱨᱟ ᱠᱚᱫᱚ, ᱟᱫᱚ ᱫᱚᱢᱮ ᱦᱟᱸᱜ ᱩᱱᱠᱩ ᱪᱮᱬᱮ ᱠᱚ ᱠᱚ ᱡᱚᱢ ᱵᱟᱲᱟᱭᱮᱫᱼᱟ᱾ ᱚᱱᱠᱟ ᱮᱠᱴᱟ ᱫᱚ ᱦᱟᱸᱜ ᱵᱟᱝ ᱞᱮ ᱧᱟᱢ ᱮᱫᱟ ᱴᱷᱤᱠ ᱥᱟᱺᱦᱤᱡ ᱫᱚ᱾ ᱪᱮᱸᱬᱮ ᱠᱚ ᱠᱚ, ᱛᱩᱲ ᱠᱚ, ᱟᱫᱚ ᱠᱟᱹᱴᱤᱡ ᱠᱟᱹᱴᱤᱡ ᱵᱮᱱ ᱮᱨ ᱠᱟᱜᱼᱟ᱾ ᱚᱱᱟ ᱫᱚ ᱦᱚᱨᱚᱦᱚ ᱫᱚ ᱵᱟᱝ ᱛᱟᱦᱮᱱ ᱦᱩᱭᱩᱜ ᱠᱟᱱᱟ ᱥᱮ ᱚᱱᱟ ᱠᱷᱟᱹᱛᱤᱨ ᱚᱲᱟᱜ ᱡᱚᱢ ᱞᱮᱠᱟ ᱮᱨ ᱦᱩᱭ ᱟᱠᱟᱱᱟ᱾ ᱱᱚᱣᱟ ᱞᱟᱹᱜᱤᱫ ᱛᱚ ᱪᱮᱫ ᱞᱮᱠᱟ ᱵᱮᱱ ᱦᱚᱨᱚ ᱠᱟᱭᱟ᱾ ᱟᱨᱚ ᱟᱭᱢᱟ ᱜᱟᱱ ᱠᱟᱹᱢᱤ ᱦᱮᱱᱟᱜ ᱟᱥᱮ ᱟᱠᱟᱨᱮ ᱛᱩᱲ ᱠᱚ ᱥᱟᱨᱟ ᱫᱤᱱ ᱪᱮᱸᱬᱮ ᱠᱚᱠᱚ ᱡᱚᱢ ᱮᱫᱟ᱾ ᱚᱱᱠᱟ ᱠᱟᱛᱮ ᱪᱮᱦᱨᱟ ᱥᱟᱺᱦᱤᱡ ᱫᱚ ᱦᱟᱸᱜ ᱵᱟᱞᱮ ᱟᱹᱫᱟᱹᱭ ᱫᱟᱲᱮᱭᱟᱜᱼᱟ᱾
ᱟᱫᱚ ᱱᱚᱜᱼᱚᱭ ᱱᱚᱝᱠᱟ ᱜᱚᱝᱠᱮ ᱚᱱᱠᱟ ᱤᱭᱟᱹ ᱠᱚᱠᱚ ᱨᱟᱱ ᱠᱚᱠᱚ ᱮᱢᱟᱜ ᱜᱮ ᱫᱚ᱾
ᱳᱭ ᱨᱟᱱ ᱠᱚ ᱠᱚᱫᱚ ᱠᱚ ᱮᱢᱟᱜ ᱜᱮᱭᱟ᱾ ᱟᱫᱚ ᱚᱱᱠᱟ ᱫᱚ ᱮᱢ ᱫᱚ ᱦᱟᱸᱜ ᱵᱟᱝ ᱦᱩᱭ ᱠᱟᱱᱟ ᱨᱟᱱ ᱠᱚᱫᱚ᱾
ᱦᱳᱭ ᱦᱳᱭ᱾
ᱟᱯᱮ ᱥᱮᱫ ᱜᱮ ᱚᱠᱟ ᱞᱮᱠᱟ ᱛᱤᱱᱟᱹᱜ ᱜᱟᱱ ᱡᱚᱱᱰᱨᱟ ᱠᱚ ᱪᱟᱥᱟ ᱟᱥᱮ ᱵᱟᱝ? ᱟᱸᱡᱚᱢ ᱟᱠᱟᱫᱼᱟ ᱟᱹᱞᱤᱧ ᱴᱟᱺᱰᱤ ᱫᱤᱥᱚᱢ ᱫᱚᱢᱮ ᱠᱚ ᱪᱟᱥ ᱟᱥᱮ ᱪᱮᱫ?
ᱦᱮᱸ ᱴᱟᱺᱰᱤ ᱫᱤᱥᱚᱢ ᱨᱮᱢᱟ ᱪᱟᱥ ᱠᱚᱫᱚ ᱪᱮᱫ ᱦᱚᱸ ᱵᱟᱹᱱᱩᱜ ᱟᱠᱟᱜᱼᱟ? ᱛᱚ ᱚᱠᱟ ᱤᱭᱟᱹ ᱢᱮᱱᱞᱱᱠᱷᱟᱱ ᱫᱚ ᱦᱟᱸᱜ ᱱᱚᱛᱮ ᱫᱚ ᱦᱟᱸᱜ ᱤᱭᱟᱹᱞᱮ ᱯᱟᱴ ᱞᱮ ᱪᱟᱥ ᱜᱮᱭᱟ ᱦᱳᱭᱥᱮ᱾
ᱟᱪᱪᱷᱟ ᱟᱪᱪᱷᱟ᱾
ᱵᱟᱫᱟᱢ,
ᱚ ᱛᱟᱦᱚᱞᱮ ᱵᱟᱫᱟᱢ ᱫᱚ ᱦᱟᱸᱜ ᱡᱟᱹᱥᱛᱤ ᱜᱮ ᱡᱟᱹᱱᱤᱡ ᱯᱮ ᱪᱟᱥᱟ?
ᱦᱳᱭ ᱦᱳᱭ᱾
ᱢᱟᱱᱮ ᱟᱯᱮᱥᱮᱫ ᱛᱟᱦᱞᱮ ᱜᱚᱝᱠᱮ ᱫᱤᱥᱚᱢ ᱫᱚ ᱚᱠᱟ ᱥᱮᱫ ᱯᱟᱲᱟᱜ ᱠᱟᱱᱟ?
ᱟᱞᱮᱭᱟᱜ ᱫᱤᱥᱚᱢ ᱫᱚ ᱱᱚᱜᱼᱚᱭ ᱱᱟ ᱱᱟᱢᱟᱞ ᱯᱩᱴᱩᱨ ᱫᱤᱥᱚᱢ ᱠᱟᱱ ᱛᱟᱞᱮᱭᱟ ᱟᱞᱮᱭᱟᱜ
ᱟᱪᱪᱷᱟ ᱟᱪᱪᱷᱟ, ᱱᱟᱢᱟᱞ ᱫᱤᱥᱚᱢ ᱵᱟᱝ? ᱟᱹᱞᱤᱧ ᱦᱚᱸ ᱜᱚᱝᱠᱮ ᱚᱱᱛᱮ ᱨᱮᱜᱮᱞᱤᱧ ᱛᱟᱦᱮᱱ ᱜᱮᱭᱟ᱾
ᱦᱮᱸ ᱟᱫᱚ ᱡᱩᱫᱤ ᱪᱮᱫ ᱞᱮᱠᱟᱞᱤᱧ ᱢᱮᱱᱟ ᱱᱚᱝᱠᱟ ᱡᱟᱦᱟᱸ ᱥᱮᱫ ᱵᱤᱱ ᱠᱚᱭᱚᱜᱼᱟ ᱥᱮ ᱚᱱᱛᱮ ᱜᱮ ᱢᱟᱱᱮ ᱞᱟᱸᱫᱟ ᱟᱛᱮ ᱵᱤᱱ ᱠᱚᱭᱚᱜ ᱠᱟᱜᱼᱟ᱾
ᱦᱮᱸ ᱟᱪᱪᱷᱟ ᱟᱪᱪᱷᱟ ᱤᱥᱤᱲ ᱠᱟᱜ ᱞᱮᱠᱟ ᱜᱚᱴᱟ ᱜᱮᱵᱮᱱ ᱠᱚ ᱧᱮᱞ ᱧᱟᱢᱣᱟ᱾
ᱦᱳᱭ ᱦᱳᱭ
ᱦᱚᱸ ᱛᱚ
ᱦᱳᱭ
ᱟᱯᱮ ᱥᱮᱫ ᱫᱚ ᱜᱚᱢᱠᱮ ᱟᱸᱡᱚᱢ ᱠᱟᱜᱼᱟᱞᱤᱧ ᱥᱮᱫ ᱪᱮᱫ ᱯᱨᱳᱜᱨᱟᱢ ᱠᱚ ᱟᱹᱰᱤ ᱡᱟᱹᱥᱛᱤ ᱜᱮ ᱦᱩᱭᱩᱜᱼᱟ ᱟᱹᱰᱤ ᱯᱮ ᱨᱟᱹᱥᱠᱟᱹ ᱭᱟ ᱥᱮ ᱪᱮᱫ?
ᱦᱳᱭ ᱜᱚᱢᱠᱮ ᱯᱨᱳᱜᱨᱟᱢ ᱢᱮᱱ ᱞᱮᱱᱠᱷᱟᱱ ᱫᱚ ᱦᱩ ᱟᱹᱰᱤ ᱟᱭᱢᱟ ᱞᱮᱠᱟᱱᱟᱜ ᱜᱮ ᱯᱨᱳᱜᱨᱟᱢ ᱠᱚᱞᱮ ᱮ ᱫᱚᱦᱚ ᱵᱟᱲᱟ ᱠᱟᱜ ᱜᱮᱭᱟ ᱦᱳᱭ,
ᱟᱪᱪᱷᱟ
ᱦᱮᱸ ᱟᱨ ᱚᱱᱠᱟ ᱦᱚᱸ ᱨᱟᱹᱥᱠᱟᱹ ᱦᱚᱸ ᱫᱚᱢᱮ ᱨᱟᱹᱥᱠᱟᱹ ᱧᱟᱢᱚᱜᱼᱟ᱾
ᱚᱸ ᱛᱟᱦᱚᱞᱮ ᱜᱚᱝᱠᱮ ᱞᱟᱹᱭᱮᱜᱼᱟ ᱞᱤᱧ ᱟᱵᱮᱱ ᱫᱚ ᱛᱟᱦᱚᱞᱮ ᱚᱱᱟ ᱰᱟᱹᱵᱩᱝ ᱮᱱᱮᱡ ᱠᱚᱫᱚ ᱵᱤᱱ ᱵᱟᱲᱟᱭᱟ ᱥᱮ ᱵᱟᱝ?
ᱜᱚᱢᱠᱮ ᱟᱹᱞᱤᱧ ᱫᱚ ᱚᱱᱟ ᱰᱟᱹᱵᱩᱝ ᱮᱱᱮᱡ ᱫᱚ ᱵᱟᱹᱞᱤᱧ ᱵᱟᱰᱟᱭᱟ᱾ ᱟᱨ ᱞᱩᱦᱩᱠ ᱠᱚᱦᱚᱸ
ᱫᱚᱢᱮ ᱠᱚ ᱮᱱᱮᱡ ᱥᱮ ᱟᱸᱡᱚᱢ
ᱦᱳᱭ ᱦᱳᱭ ᱦᱳᱭ ᱦᱳᱭ ᱟᱨ ᱮᱱᱮᱡ ᱫᱚᱠᱚ ᱮᱱᱮᱡᱟ,
ᱦᱮᱸ ᱛᱚ
ᱛᱟᱦᱚᱞᱮ ᱜᱚᱝᱠᱮ ᱟᱹᱵᱤᱱ ᱜᱮᱵᱤᱱ ᱵᱟᱲᱟᱭᱟ ᱥᱮ ᱵᱟᱝ ᱚᱱᱟ ᱰᱟᱵᱩᱝ ᱮᱱᱮᱡ ᱠᱚᱫᱚ?
ᱚᱸᱜ ᱵᱟᱝ ᱜᱚᱝᱠᱮ ᱟᱹᱞᱤᱧ ᱫᱚ ᱚᱱᱟ ᱦᱟᱸᱜ ᱯᱟᱛᱟ ᱪᱷᱟᱛᱟ ᱠᱚ ᱤᱫᱤ ᱠᱟᱛᱮᱫ ᱫᱚ ᱩᱱᱟᱹᱜ ᱴᱟᱦ ᱢᱚᱱᱮ ᱨᱮᱦᱚᱸ ᱨᱟᱹᱥᱠᱟᱹ ᱫᱚ ᱵᱟᱹᱱᱩᱜ ᱛᱟᱞᱤᱧᱟ ᱥᱮ ᱚᱱᱠᱟ ᱠᱟ ᱯᱟᱛᱟ ᱪᱷᱟᱛᱟ ᱦᱚᱸ ᱵᱟᱹᱞᱤᱧ ᱫᱟᱬᱟᱱ ᱟᱫᱚ ᱜᱮᱭᱟᱫᱚ ᱚᱠᱛᱚ ᱵᱟᱵᱮᱱ ᱧᱟᱢ ᱞᱮᱠᱷᱟᱱ ᱚᱠᱟ ᱨᱮᱵᱮᱱ ᱫᱟᱲᱟᱱᱟ ᱱᱚᱜᱼᱚᱭ ᱚᱞᱚᱜ ᱡᱤᱭᱚᱱ ᱨᱮᱜᱮ ᱵᱮᱥᱛᱚ ᱥᱮ᱾
ᱦᱳᱭ ᱦᱳᱭ ᱟᱫᱚ ᱡᱚᱛᱚ ᱦᱚᱲ ᱜᱮᱛᱚ ᱡᱚᱛᱚ ᱦᱚᱲ ᱮᱸ ᱤᱭᱟᱹ ᱠᱚᱦᱚᱸ ᱧᱮᱞ ᱞᱟᱜᱟᱣ ᱵᱚᱱᱟ ᱦᱳᱭ ᱥᱮ
ᱦᱳᱭ ᱦᱳᱭ
ᱟᱫᱚ ᱵᱟᱵᱚᱱ ᱧᱮᱞ ᱞᱮᱠᱟᱭ ᱦᱟᱸᱜ ᱦᱟᱸᱜ ᱦᱟᱯᱮᱱ ᱫᱤᱱ ᱨᱮ ᱦᱟᱸᱜ ᱟᱫᱚ ᱪᱤᱠᱟᱹ ᱞᱮᱠᱟ ᱠᱟᱛᱮᱫ ᱵᱚᱱ ᱡᱚᱢ᱾
ᱴᱷᱤᱠ ᱴᱷᱤᱠ ᱚᱱᱟ ᱦᱚᱸ ᱠᱟᱛᱷᱟ ᱠᱟᱱ ᱜᱮᱭᱟ᱾
ᱦᱳᱭ ᱦᱳᱭ
ᱟᱫᱚ ᱜᱚᱝᱠᱮ ᱚᱱᱠᱟ ᱢᱮᱱ ᱞᱮᱱᱠᱷᱟᱱ ᱫᱚ ᱜᱚᱝᱠᱮ ᱱᱤᱭᱟᱹ ᱮᱸ ᱱᱚᱜ-ᱚ ᱱᱟ ᱟᱥᱟᱲ ᱵᱚᱸᱜᱟ ᱫᱤᱱ ᱨᱮᱜᱮ ᱵᱷᱩᱸᱰᱨᱩ ᱠᱚᱫᱚ ᱡᱚᱜ ᱜᱮᱭᱟ ᱟᱯᱮ ᱚᱱᱟ ᱠᱚᱨᱮ ᱫᱚ ᱵᱟᱝ?
ᱦᱳᱭ ᱜᱚᱢᱠᱮ ᱞᱟᱦᱟ ᱛᱮᱫᱚ ᱡᱚ ᱵᱟᱲᱟᱜ ᱠᱟᱱ ᱛᱟᱦᱮᱸᱫ ᱱᱮᱛᱟᱨ ᱫᱚ ᱫᱟᱨᱮ ᱠᱚ ᱪᱮᱫ ᱞᱤᱧ ᱞᱟᱹᱭᱟ᱾ ᱯᱨᱚᱛᱤ ᱥᱮᱨᱢᱟ ᱚᱱᱮ ᱵᱤᱨ ᱠᱚᱨᱮ ᱥᱮᱸᱜᱮᱞ ᱠᱚ ᱫᱷᱚᱨᱟᱜ ᱠᱟᱱᱟ ᱛᱟᱦᱚᱞᱮ ᱱᱚᱣᱟ ᱠᱚᱫᱚ ᱟᱨ ᱡᱟᱹᱥ ᱛᱤ ᱢᱟᱨᱟᱝ ᱫᱟᱨᱮ ᱫᱚ ᱵᱟᱝ ᱥᱮ ᱦᱩᱰᱤᱧᱚᱜ ᱫᱟᱨᱮ ᱫᱚ ᱩᱱᱟᱹᱜ ᱫᱚ ᱵᱟᱝ ᱢᱟᱨᱟᱝᱚᱜ-ᱟ᱾ ᱱᱮᱛᱟᱨ ᱱᱚᱣᱟ ᱠᱚ ᱫᱟᱨᱮ ᱫᱚ ᱦᱟᱸᱜ ᱢᱮᱱ ᱧᱮᱞᱚᱜ ᱜᱚᱜ ᱠᱟᱱᱟ ᱚᱱᱠᱟ ᱨᱟᱯᱟᱜ ᱨᱚᱸᱜᱚᱜ ᱠᱟᱱᱟ ᱥᱮ ᱫᱤᱱ ᱫᱤᱱ ᱛᱮ ᱟᱫ ᱪᱟᱞᱟᱜ ᱠᱟᱱᱟ ᱚᱱᱠᱟᱱᱟᱜ ᱫᱟᱨᱮ ᱛᱟᱦᱚᱞᱮ ᱩᱱᱟᱹᱜ ᱮᱠᱴᱟ ᱫᱚ ᱦᱟᱸᱜ ᱵᱟᱝ ᱧᱮᱞᱚᱜ ᱠᱟᱱᱟ ᱞᱟᱦᱟ ᱛᱮᱫᱚ ᱡᱟᱦᱟᱸ ᱞᱮᱠᱟ ᱡᱟᱹᱥ ᱧᱮᱞᱚᱜ ᱛᱟᱦᱮᱸᱫ ᱱᱮᱛᱟᱨ ᱫᱚ ᱦᱟᱸᱜ ᱚᱱᱠᱟ ᱮᱠᱴᱟ ᱫᱚ ᱵᱟᱝ ᱧᱮᱞᱚᱜ ᱠᱟᱱᱟ ᱠᱷᱩᱵᱽ ᱠᱚᱢ ᱢᱤᱫ ᱵᱟᱨ ᱦᱟᱸᱰᱮ ᱱᱚᱰᱮ ᱢᱤᱫᱴᱟᱝ ᱵᱟᱨᱭᱟ ᱚᱱᱠᱟ
ᱚᱻ ᱟᱫᱚ ᱱᱚᱜ-ᱚ ᱱᱚᱝᱠᱟ ᱨᱮᱦᱚᱸ ᱡᱟ